ᱛᱚ
ᱦᱩᱸᱻ ᱜᱚᱢᱠᱮ ᱡᱚᱦᱟᱨ᱾ ᱦᱮᱸ ᱡᱚᱦᱟᱨ ᱡᱚᱦᱟᱨ᱾
ᱦᱮᱸ ᱧᱤᱫᱟᱹ ᱡᱚᱦᱟᱨ᱾
ᱯᱟᱭ ᱵᱟᱲᱟ ᱜᱮ?
ᱦᱮᱸ ᱱᱟᱯᱟᱭ ᱵᱟᱲᱟ ᱜᱤ᱾ ᱟᱫᱚ ᱟᱯᱮ ᱠᱚᱜᱤ ᱪᱮᱫ ᱞᱮᱠᱟ ᱟᱯᱮᱭᱟᱜ ᱡᱤᱣᱤ ᱡᱟᱹᱛᱤ ᱠᱚᱜᱤ ᱪᱮᱫ ᱞᱮᱠᱟ, ᱟᱯᱮᱥᱮᱫ ᱪᱮᱫ ᱞᱮᱠᱟ?
ᱦᱩᱸᱻ ᱵᱟᱯᱟᱭ ᱵᱟᱲᱟ ᱜᱮ᱾
ᱟᱪᱪᱷᱟ ᱟᱪᱪᱷᱟ ᱩᱸᱦᱩᱸᱜ ᱟᱫᱚ ᱚᱱᱛᱮ ᱫᱟᱜ ᱫᱟᱜ ᱪᱮᱫ ᱞᱮᱠᱟ ᱫᱟᱜ ᱡᱟᱹᱯᱩᱫ ᱪᱮᱫ ᱞᱮᱠᱟ ᱚᱱᱛᱮ?
ᱫᱟᱜ ᱫᱚ ᱟᱹᱰᱤ ᱡᱳᱨᱮ ᱫᱟᱜ ᱡᱟᱹᱲᱤ ᱠᱮᱫᱟ ᱟᱢ
ᱵᱚᱨᱥᱟ ᱫᱤᱱ ᱠᱟᱱ
ᱦᱩᱸ
ᱵᱟᱹᱨᱥᱟᱹ ᱫᱤᱱ ᱠᱟᱱᱟ ᱮᱱᱛᱮᱫ ᱱᱮᱛᱟᱨ ᱫᱚ ᱟᱫᱚ ᱪᱮᱫᱠᱟᱭ ᱫᱟᱜ ᱮᱫ ᱠᱟᱱᱟ ᱦᱩᱰᱩᱨ ᱠᱩ ᱵᱤᱡᱽᱞᱤ ᱠᱚ ᱟᱨᱮᱞ ᱠᱩ
ᱟᱨᱤᱞ ᱫᱚ ᱱᱮᱛᱟᱨ ᱫᱚ ᱚᱠᱟᱨᱮᱵᱤᱱ ᱧᱟᱢᱟ ᱜᱚᱢᱠᱮ ᱚᱱᱟ ᱫᱤᱱ ᱠᱚᱫᱚ ᱪᱟᱵᱟ ᱟᱠᱟᱱᱟ ᱱᱤᱛᱚᱜᱜ ᱫᱚ ᱫᱟᱜ ᱡᱟᱹᱲᱤ ᱜᱮ
ᱚ ᱫᱟᱜ ᱯᱮᱨᱮᱡ ᱵᱟᱲᱟᱶ ᱠᱟᱫᱟᱭ
ᱟᱞᱮᱥᱮᱫ ᱫᱚ ᱟᱹᱰᱤ ᱡᱳᱨᱮ ᱫᱟᱜ ᱟᱠᱟᱫᱟ ᱛᱮᱦᱮᱧ ᱧᱮᱻ ᱛᱮᱫ ᱜᱮᱯ ᱟᱠᱟᱱᱟ ᱯᱟᱞᱮᱱ ᱛᱮᱦᱮᱧᱟᱜ ᱫᱚ ᱜᱟᱯᱟᱭ ᱮᱱ ᱪᱚᱝ
ᱦᱮᱸ ᱪᱟᱞᱟᱣᱮᱱ ᱫᱤᱱ ᱠᱟᱱ ᱨᱮ ᱫᱟᱜ ᱞᱮᱜ ᱜᱮᱭᱟᱭ ᱛᱮᱤᱦᱮᱧ ᱫᱚ ᱵᱟᱝ ᱫᱟᱜ ᱠᱟᱫᱟ ᱩᱱᱟᱹᱜ ᱫᱚ ᱟ ᱜᱚᱨᱚᱢ ᱛᱷᱚᱲᱟ ᱤᱭᱟᱹᱟᱹ ᱧᱚᱜ ᱠᱟᱱᱟ
ᱦᱩᱸ ᱜᱚᱨᱚᱢ ᱱᱤᱛᱚᱜ ᱫᱚ ᱟᱹᱭᱠᱟᱹᱜ ᱠᱟᱱᱟ ᱢᱮᱱᱠᱷᱟᱱ ᱦᱮᱸ ᱜᱚᱨᱚᱢᱟᱭ ᱱᱤ ᱛᱚᱜ ᱫᱚ ᱦᱟᱸᱜ ᱱᱤᱛᱳᱜ ᱫᱚ ᱫᱟᱜ ᱟᱠᱟᱫᱟ ᱥᱮ ᱟᱫᱚ ᱱᱤᱛᱚᱜ ᱫᱚ ᱜᱩᱢᱩᱴ ᱜᱚᱨᱚᱢᱮ ᱮᱢᱟᱜᱼᱟ ᱦᱟᱞᱠᱟᱭ ᱥᱤᱛᱩᱝ ᱨᱮᱦᱚᱸ ᱟᱫᱚ ᱚᱱᱟ ᱜᱚᱨᱚᱢ ᱵᱷᱟᱵᱽ ᱴᱟᱜ ᱟᱹᱰᱤ ᱡᱳᱨ ᱵᱩᱡᱷᱟᱹᱜᱼᱟ
ᱦᱳᱭ ᱦᱳᱭ ᱪᱚ ᱜᱚᱝᱠᱮ ᱪᱮᱫ ᱠᱚᱯᱮ ᱪᱤᱠᱟᱹ ᱵᱟᱲᱟᱭᱮᱫᱟ ᱚᱱᱛᱮ ᱫᱚ ᱪᱮᱫ ᱠᱚ ᱠᱟᱹᱢᱤ ᱦᱚᱨᱟ ᱦᱩᱭᱩᱜ ᱠᱟᱱᱟ ᱱᱮᱛᱟᱨ ᱢᱟ ᱵᱟᱹᱨᱥᱟᱹ ᱫᱤᱱ ᱦᱩᱲᱩ ᱠᱚ ᱨᱚᱦᱚᱭ ᱥᱮ ᱛᱟ ᱛᱟᱯᱚᱨ ᱪᱮᱜ ᱵᱚ ᱮ ᱟᱨᱦᱚᱸ ᱮᱢᱟᱱ ᱛᱮᱱᱟᱜ
ᱛᱚᱣᱟ ᱱᱤᱛᱩᱜ ᱫᱚ ᱪᱟᱥᱵᱥ ᱫᱤᱱ ᱛᱚ ᱪᱟᱥᱵᱥ ᱨᱮᱜᱮ ᱞᱟᱜᱟᱣ ᱦᱩᱭᱩ ᱠᱟᱱᱟ
ᱟᱪᱪᱷᱟ ᱟᱪᱷᱟ
ᱛᱟᱦᱚᱞᱮ ᱟᱯᱮᱥᱮᱱ ᱪᱟᱥᱵᱟᱥ ᱠᱚᱫᱚ ᱪᱮᱫ ᱞᱮᱠᱟ?
ᱪᱟᱥ ᱵᱟᱥ ᱱᱚᱛᱮ ᱦᱚᱸ ᱠᱮᱵᱚᱞ ᱦᱚᱲ ᱠᱚ ᱢᱟᱱᱮ ᱤᱭᱟᱹ ᱡᱟᱵᱟᱴ ᱴᱟᱵᱟᱴ ᱮᱢ ᱦᱩᱭᱩ ᱠᱟᱱᱟ ᱯᱤᱰᱷᱟᱹ ᱠᱚᱠᱩ ᱛᱷᱚᱲᱟ ᱟᱲᱮ ᱟᱲᱮᱛᱮ ᱜᱷᱟᱥ ᱦᱩᱭᱩᱜ ᱟ ᱛᱚ ᱚᱱᱟ ᱛᱚ ᱵᱟᱨᱚᱢ ᱟᱜ ᱚᱱᱟ ᱥᱟᱫᱟ ᱡᱚᱠᱷᱚᱱ ᱞᱟᱜᱟᱣ ᱦᱩᱭᱩᱜᱼᱟ ᱦᱩᱲᱩ ᱛᱚᱠᱷᱚᱱ ᱚᱱᱟᱢᱟᱜ ᱠᱩᱰᱤᱛᱮ ᱮᱱᱛᱮ ᱤᱭᱟᱹᱭ ᱦᱩᱭᱩᱜᱼᱟ ᱛᱷᱚᱲᱟ ᱥᱟᱚᱢᱟᱜ ᱤᱫᱤᱭᱟᱜ ᱦᱩᱭᱩᱜᱼᱟ᱾ ᱟᱨ ᱜᱟᱹᱪᱷᱤ ᱦᱚᱸ ᱦᱩᱭ ᱫᱚ ᱦᱩᱭ ᱦᱮᱡ ᱟᱠᱟᱱ ᱜᱮᱭᱟ ᱟᱨ ᱢᱤᱫ ᱥᱚᱯᱛᱟᱦ ᱠᱷᱟᱱ ᱜᱮ ᱵᱟᱛᱨᱟᱜᱼᱟ ᱦᱟᱸᱜ ᱟᱫᱚ ᱟᱫᱚ ᱫᱟᱜ ᱦᱚᱸ ᱟᱹᱰᱤ ᱦᱚᱸ ᱵᱟᱝ ᱠᱚᱢᱟ ᱟᱹᱰᱤ ᱦᱚᱸ ᱵᱟᱝ ᱡᱟᱹᱥᱛᱤᱭᱟ ᱟᱨ ᱱᱟᱥᱮᱭᱟᱜᱱᱟᱜ ᱫᱟᱜ ᱞᱮᱠᱟᱱᱡ ᱠᱷᱩᱵ ᱜᱮ ᱢᱟᱱᱮ ᱵᱷᱟᱹᱜᱤᱜᱼᱟ᱾ ᱟᱫᱚ
ᱟᱪᱪᱷᱟ
ᱢᱟᱱᱮ ᱯᱮᱞᱮᱱ ᱪᱟᱞᱟᱜ ᱠᱟᱱᱟ ᱨᱚᱦᱚᱭᱱᱟ ᱦᱟᱸᱜ ᱥᱟᱢᱱᱮ ᱥᱚᱯᱛᱟᱦᱚ ᱠᱚᱛᱮ ᱟᱨ ᱠᱳᱰ ᱠᱚᱦᱚᱸ ᱠᱚ ᱧᱟᱢᱚᱜ ᱟᱥᱮ ᱵᱟᱝ ᱱᱮᱛᱟᱨ ᱢᱟ ᱡᱮ ᱦᱚᱲ ᱦᱚᱸ ᱠᱟᱹᱢᱤ ᱵᱟᱠᱚ ᱠᱟᱹᱢᱤ ᱨᱮ ᱵᱮᱚᱜ ᱠᱟᱱᱟ ᱩᱱᱟᱹᱜ ᱚᱸᱰ ᱫᱚ ᱟᱨ ᱠᱳᱴ ᱨᱮᱱᱟᱜ ᱦᱚᱸ ᱚᱱᱠᱟ ᱫᱟᱢ ᱡᱟᱹᱥᱛᱤᱜᱼᱟ ᱥᱟᱲᱮ ᱛᱤᱱᱥᱚ ᱛᱮᱨ ᱪᱚ ᱟᱦᱟᱜ ᱟᱵᱟᱨ ᱫᱟᱠᱟ ᱮᱢᱟᱭ ᱢᱮ ᱚᱠᱟ ᱫᱚ ᱱᱚᱰᱟᱫᱤᱜᱮ ᱠᱚ ᱡᱟᱞᱟᱜ ᱼᱟ ᱪᱟᱨᱴᱮ ᱫᱤᱜᱮ ᱠᱚ ᱦᱤᱡᱩᱜᱼᱟ
ᱜᱤᱱᱠᱮ ᱟᱹᱵᱤᱱ ᱵᱤᱱ ᱞᱟᱹᱭᱫᱟ ᱟᱨ ᱠᱟᱹᱡ ᱫᱟᱜ ᱞᱮᱠᱷᱟᱱ ᱵᱷᱟᱜᱤᱜᱼᱟ ᱢᱮᱱᱠᱷᱟᱱ ᱟᱹᱞᱤᱧ ᱞᱤᱧ ᱞᱟᱹᱭᱮᱫᱫᱟ ᱟᱞᱮ ᱱᱚᱛᱮ ᱟᱞᱚᱭ ᱫᱟᱜᱽ ᱢᱟ
ᱟᱪᱪᱷᱟ ᱟᱪᱪᱷᱟ
ᱟᱨᱥ ᱛᱚᱞᱟ ᱵᱟᱞᱤᱧ ᱮᱢ ᱫᱟᱲᱮ ᱠᱟᱣ ᱫᱟ ᱟᱹᱞᱤᱧ ᱪᱮᱫᱟᱜ ᱟᱞᱮ ᱱᱚᱛᱚ ᱛᱚᱞᱟ ᱵᱟᱞᱮ ᱮᱢ ᱫᱟᱲᱮ ᱠᱟᱣ ᱫᱟ
ᱟᱪᱪᱷᱟ
ᱢᱟᱱᱮ ᱨᱚᱦᱚᱲ ᱨᱮ ᱜᱤᱰᱤ ᱵᱟᱭ ᱜᱟᱱ ᱟᱠᱟᱱᱟ ᱨᱚᱦᱤᱱ ᱞᱟᱲᱮ ᱨᱮᱞᱮ ᱜᱤᱰᱤ ᱠᱮᱭᱟ ᱢᱮᱱᱛᱮ ᱢᱮᱱᱠᱷᱟᱱ ᱨᱚᱦᱤᱱ ᱠᱷᱚᱱ ᱟᱹᱰᱤ ᱡᱨ ᱫᱟᱜᱽ
ᱦᱚᱸ
ᱵᱟᱹᱫᱽ ᱠᱚ ᱨᱚᱦᱚᱲ ᱵᱟᱭ ᱨᱚᱦᱚᱲ ᱦᱚᱪᱚᱣᱟᱫᱟ ᱥᱤ ᱠᱟᱱ ᱠᱷᱟᱱ ᱥᱤ ᱨᱮᱜᱮ ᱛᱟᱦᱮᱸ ᱠᱟᱱ ᱛᱟᱞᱮᱭᱟ ᱱᱚᱜᱼᱚᱭ ᱱᱤᱛᱚᱜ ᱥᱤᱭ ᱫᱟᱞᱮ ᱟᱨ ᱛᱚᱞᱟ ᱞᱮ ᱮᱢ ᱮᱫᱟ ᱢᱮᱱᱠᱷᱟᱱ ᱟᱫᱚ ᱦᱚᱸᱜᱼᱚᱭ ᱱᱚᱝᱠᱟᱭ ᱫᱟᱜᱽ ᱮᱫᱟ᱾
ᱦᱮᱸ
ᱟᱫᱚ ᱫᱟᱜᱽ ᱫᱟᱜᱽ ᱛᱚᱞᱟ ᱮᱢ ᱞᱮᱠᱷᱟᱱ ᱪᱮᱫᱞᱮᱠᱟᱜ ᱠᱟᱱᱟ ᱱᱤᱛᱚᱜ ᱵᱤᱱ ᱮᱢ ᱦᱚᱴᱚ ᱠᱟᱜᱼᱟ ᱥᱮᱛᱟᱜ ᱛᱟᱨᱟᱥᱤᱧᱮ ᱫᱟᱜᱟᱜ ᱠᱟᱱᱟ ᱚᱱᱟ ᱫᱚ ᱡᱟᱣᱨᱟ ᱜᱚᱫ ᱠᱟᱜ ᱠᱟᱱᱟ ᱛᱚᱞᱟ ᱠᱤᱨᱤᱧ ᱦᱩᱲᱩ ᱠᱚᱫᱚ ᱟᱫᱚ,
ᱛᱚᱞᱟ ᱫᱚ ᱵᱟᱹᱞᱤᱧ ᱵᱩᱡᱷᱟᱹᱣ ᱞᱮᱫᱟ ᱪᱮᱫ ᱪᱮᱫ ᱛᱚᱞᱟ ᱫᱚ ᱪᱮᱫ ᱠᱟᱱᱟ,
ᱦᱟᱸ
ᱛᱚᱞᱟ ᱫᱚ ᱪᱮᱫ ᱠᱟᱱᱟ?
ᱟᱪᱪᱷᱟ ᱟᱪᱷᱟ ᱟᱪᱷᱟ ᱪᱷᱟ ᱪᱟᱨᱟ
ᱪᱮᱱᱟ ᱪᱟᱨᱟ?
ᱦᱩᱲᱩ ᱨᱮᱱᱟᱜ,
ᱚ ᱜᱟᱪᱷᱤ
ᱜᱟᱪᱷᱤ ᱚ ᱟᱯᱮᱥᱮᱫ ᱜᱟᱪᱷᱤ ᱠᱚ ᱞᱟᱹᱭ ᱟᱵᱟᱨ
ᱜᱟᱪᱷᱤ ᱦᱚᱭ ᱜᱟᱪᱷᱤ ᱠᱚ ᱢᱮᱛᱟᱜ ᱜᱟᱪᱷᱤ, ᱜᱟᱹᱪᱷᱤ ᱫᱚ ᱫᱟᱨᱤᱭᱮᱱᱟ ᱢᱚᱴᱟᱢᱩᱴᱤ ᱦᱟᱸᱜ ᱢᱤᱫ ᱦᱟᱛ ᱤᱱᱠᱟ ᱟᱞᱮ ᱥᱮᱜ ᱫᱚ,
ᱟᱪᱪᱷᱟ ᱟᱪᱪᱷᱟ ᱟᱫᱚ ᱚᱱᱟᱜᱮ ᱵᱟᱞᱮ ᱮᱢ ᱫᱟᱲᱮᱜ ᱠᱟᱣᱫᱟ ᱟᱞᱮᱚ ᱫᱚ ᱚᱱᱟ ᱢᱤᱜ ᱫᱟᱜᱽ ᱞᱮᱠᱷᱟᱱ ᱟᱫᱚ ᱮᱸ ᱦᱩᱲᱩ ᱡᱚᱠᱷᱚᱱ ᱞᱮ ᱮᱢ ᱮᱢ ᱮᱫᱟ ᱟᱫᱚ ᱢᱤᱫᱴᱷᱮᱱ ᱜᱚᱜ ᱫᱟᱜᱽ ᱜᱚᱜ ᱠᱟᱜ ᱠᱟᱱᱟ ᱡᱟᱣᱨᱟ ᱜᱚᱜ ᱠᱟᱜ ᱠᱟᱱᱟᱭ
ᱦᱮᱸ ᱟᱨ ᱡᱟᱭᱹᱜᱟ ᱪᱮᱜ ᱞᱮᱠᱟᱱᱟ ᱚᱱᱛᱮ ᱫᱚ ᱟᱫᱚ ᱡᱟᱜᱟ ᱠᱚ ᱟᱯᱮ ᱥᱮᱱᱟᱜ,
ᱟᱞᱮᱚ ᱫᱚ ᱵᱤᱞᱟᱹᱛ ᱫᱟᱜᱽ ᱟᱨ ᱫᱟᱜᱽ ᱡᱚᱞᱟ ᱡᱟᱭᱜᱟ᱾
ᱦᱚᱸ ᱟᱪᱪᱷᱟ ᱟᱪᱪᱷᱟ ᱛᱟᱦᱚᱞᱮ ᱛᱚ ᱠᱷᱩᱵ ᱥᱚᱢᱚᱥᱟ, ᱟᱞᱮ ᱱᱚᱛᱮ ᱫᱚ ᱮᱠᱫᱚᱢ ᱥᱚᱢᱟᱱ ᱡᱟᱭᱜᱟ ᱠᱟᱱᱟ ᱚᱠᱟ ᱫᱚ ᱩᱥᱩᱞ ᱫᱚ ᱟᱹᱥᱩᱞ ᱧᱚᱜ ᱜᱮᱭᱟ ᱫᱟᱜᱽ ᱞᱮᱠᱷᱟᱱ ᱚᱱᱟ ᱯᱷᱮᱰ ᱪᱟᱵᱟᱜᱼᱟ ᱢᱚᱸᱡᱽ ᱜᱮ ᱞᱚᱥᱚᱫ ᱞᱮᱠᱷᱟᱭ ᱦᱩᱲᱩ ᱠᱚᱵᱮᱱ ᱮᱨ ᱠᱟᱜᱼᱟ ᱚᱸᱰᱮ ᱪᱷᱤᱴᱟᱹ ᱵᱟᱲᱟ ᱠᱟᱜ ᱠᱷᱟᱭ ᱡᱚᱛᱚ ᱯᱷᱮᱰ ᱪᱟᱞᱟᱜᱼᱟ ᱫᱟᱜᱽ ᱫᱚ, ᱛᱟᱦᱚᱞᱮ ᱢᱟ ᱟᱹᱰᱤ ᱥᱚᱢᱚᱭᱥᱟ ᱚᱱᱛᱮ ᱫᱚ ᱛᱟᱦᱚᱞᱮ ᱫᱮᱨᱤᱧᱚᱜ ᱜᱮ ᱚᱱᱛᱮ ᱫᱚ ᱨᱚᱦᱚᱭ ᱦᱚᱸ
ᱵᱟᱝ ᱫᱷᱤᱨᱤ ᱫᱚ ᱵᱟᱝ, ᱟᱫᱚ ᱟᱞᱮ ᱫᱚ ᱵᱤᱞᱟᱹᱛ ᱵᱤᱞᱟᱹᱛ ᱡᱩᱫᱤᱢ ᱵᱟᱰᱟᱭᱟ ᱥᱮ ᱵᱟᱝ
ᱦᱮᱸ ᱫᱮᱻ ᱫᱮᱨᱤᱧᱚᱜ ᱯᱟᱥᱮᱡ ᱨᱚᱦᱚᱭᱚᱜ ᱚᱱᱛᱮ ᱫᱚ ᱪᱮᱫᱟᱜ ᱥᱮ ᱫᱟᱜᱽ ᱢᱮᱱᱟᱜᱼᱟ
ᱦᱚᱸ ᱫᱮᱨᱤ ᱧᱚᱜ ᱠᱟᱛᱮᱫ, ᱟᱞᱮ ᱫᱚ ᱦᱚᱭ ᱞᱟᱦᱟᱞᱮ ᱨᱚᱦᱚᱭᱟ ᱟᱨ ᱵᱟᱝᱠᱷᱟᱱ ᱡᱷᱚᱛᱚ ᱠᱷᱚᱱ ᱛᱟᱭᱱᱚᱢ᱾ ᱢᱟᱱᱮ ᱚᱱᱟ ᱛᱟᱞᱟ ᱢᱟᱞᱟ ᱨᱮᱫᱚ ᱟᱞᱮ ᱫᱚ ᱵᱟᱞᱮ ᱨᱚᱦᱚᱭ ᱫᱟᱲᱮᱭᱟᱜᱼᱟ, ᱟᱞᱮ ᱡᱩᱫᱤ ᱯᱷᱟᱸᱠᱮ ᱮᱢ ᱠᱮᱜᱮᱭᱟ ᱥᱤᱛᱩᱝ ᱨᱮᱞᱮ ᱛᱚᱞᱟ ᱠᱮᱭᱟ ᱱᱤᱛᱚᱜ ᱮ ᱫᱟᱜᱽ ᱞᱟᱜᱟᱣ ᱞᱮᱱᱟ ᱱᱤᱛᱚᱜ ᱨᱚᱦᱚᱭ ᱜᱟᱱ ᱠᱚᱜ ᱛᱟᱞᱮᱭᱟ᱾
ᱨᱚᱦᱚᱭ ᱜᱟᱱ ᱠᱚᱜᱼᱟ᱾
ᱦᱮᱸ ᱟᱨ ᱱᱤᱛᱚᱜ ᱡᱮᱦᱮᱛᱩ ᱞᱟᱦᱟ ᱫᱟᱜᱽ ᱠᱮᱫᱟᱭ ᱱᱤᱛᱚᱜ ᱵᱟᱞᱮ ᱛᱚᱞᱟ ᱵᱟᱞᱮ ᱮᱢ ᱫᱟᱲᱮ ᱠᱟᱣᱫᱟ ᱱᱤᱛᱚᱜ ᱞᱮ ᱮᱢᱟ, ᱟᱞᱮ ᱱᱚᱣᱟ ᱮᱞᱟᱠᱟ ᱫᱚ ᱜᱚᱴᱟ ᱠᱚ ᱨᱚᱦᱚᱭᱟ ᱟᱞᱮ ᱞᱮ ᱛᱟᱭᱱᱚᱢᱼᱟ ᱢᱟᱱᱮ ᱟᱞᱮ ᱱᱚᱣᱟ ᱠᱚ ᱵᱷᱟᱜᱽ ᱢᱮᱱᱟᱜᱼᱟ ᱱᱚᱣᱟ ᱮᱞᱟᱠᱟ ᱢᱚᱫᱽᱫᱷᱮᱨᱮ ᱩᱱᱠᱩ ᱦᱚᱸ ᱵᱤᱞᱟᱹᱛ ᱢᱮᱱᱠᱷᱟᱱ ᱩᱱᱠᱩᱣᱟᱜ ᱡᱟᱭᱜᱟᱴᱟ ᱮᱴᱟᱜ ᱨᱚᱠᱚᱢ᱾
ᱟᱫᱚ ᱚᱱᱟ ᱠᱷᱮᱛ ᱠᱟᱱ ᱜᱮᱭᱟ ᱡᱚᱛᱚ ᱚᱱᱟ ᱠᱚᱫᱚ ᱵᱟᱝ ᱜᱚᱝᱠᱮ,
ᱦᱮᱸ ᱟᱞᱮ ᱫᱚ ᱠᱷᱮᱛ ᱟᱨ ᱠᱷᱮᱛ᱾
ᱟᱪᱪᱷᱟ᱾
ᱚᱲᱟᱜ ᱠᱷᱚᱱ ᱵᱤᱱ ᱩᱰᱩᱠ ᱞᱮᱱᱠᱷᱟᱱ ᱜᱮ ᱠᱷᱮᱛ᱾
ᱦᱮᱸ ᱟᱫᱚ ᱱᱚᱛᱮ ᱫᱚ ᱡᱟᱭᱜᱟ ᱫᱚ ᱴᱷᱤᱠ ᱜᱮᱭᱟ ᱢᱟᱱᱮ ᱥᱚᱢᱟᱱ ᱜᱮᱭᱟ ᱫᱟᱜ ᱞᱮᱠᱟ ᱦᱚᱸ ᱯᱷᱮᱰᱚᱜᱼᱟ ᱠᱤᱱᱛᱩ, ᱱᱤᱛᱚᱜ ᱦᱚ ᱨᱚᱦᱚᱭᱟ ᱦᱟᱸᱜ᱾ ᱫᱟᱜ ᱦᱚᱸ ᱴᱷᱤᱠ ᱜᱮᱭᱟ ᱠᱤᱱᱛᱩ ᱚᱱᱮ ᱟᱵᱮ ᱥᱮᱫᱛᱮ ᱡᱚᱞᱟ ᱵᱮ ᱛᱚᱞᱟ ᱵᱮᱱ ᱟᱞᱮ ᱥᱮᱫ ᱫᱚ, ᱟᱨ ᱱᱟᱥᱮᱭᱟᱜ ᱤᱭᱟᱹ ᱞᱮᱠᱷᱟᱡ ᱫᱚ ᱴᱷᱤᱠᱚᱜᱼᱟ ᱵᱟᱝ ᱫᱚ ᱵᱟᱝ᱾ ᱟᱨ ᱚᱱᱠᱟ ᱵᱟᱨ ᱫᱷᱚᱢ ᱥᱤ ᱴᱨᱟᱠᱴᱚᱨ ᱛᱮᱜᱮ ᱮᱠᱫᱚᱢ ᱞᱚᱥᱚᱫ ᱩᱛᱟᱹᱨᱚᱜᱼᱟ ᱮᱠᱵᱟᱨᱮ᱾
ᱩᱸᱻ ᱢᱤᱫ ᱫᱷᱟᱣ ᱥᱤ ᱫᱚ ᱟᱞᱮᱭᱟᱜ ᱦᱚᱸ ᱪᱟᱞᱟᱜ ᱠᱟᱱᱟ
ᱯᱟᱴ ᱠᱚᱯᱮ ᱞᱟᱜᱟᱣ ᱵᱟᱲᱟᱭᱟ ᱥᱚᱵᱽᱡᱤ ᱠᱚ ᱪᱮᱫ ᱥᱚᱵᱽᱡᱤ ᱢᱟ ᱛᱟᱦᱞᱮ ᱵᱟᱝ ᱦᱩᱭᱩᱜᱼᱟ ᱚᱱᱟ ᱠᱚᱨᱮ ᱢᱟ᱾
ᱵᱟᱝ ᱥᱚᱵᱽᱡᱤ ᱫᱚ ᱵᱟᱝ, ᱟᱞᱮ ᱞᱮ ᱨᱚᱦᱚᱭ ᱠᱷᱟᱱ ᱛᱚᱨᱢᱩᱡᱽ᱾
ᱟᱞᱮ ᱱᱚᱛᱮ ᱢᱟ ᱡᱚᱛᱚ ᱨᱚᱠᱚᱢ ᱥᱚᱵᱽᱡᱤ ᱦᱩᱭᱩᱜᱼᱟ, ᱯᱟᱦᱟᱴ ᱰᱷᱮᱬᱚᱸᱥ ᱟᱹᱞᱩ, ᱯᱚᱴᱚᱞ, ᱵᱮᱸᱜᱟᱲ, ᱠᱩᱵᱤ, ᱨᱟᱹᱥᱩᱱ, ᱯᱮᱸᱭᱟᱡᱽ ᱛᱟᱯᱚᱨ ᱴᱚᱢᱮᱴᱳ ᱢᱟᱱᱮ ᱥᱚᱵᱽᱡᱤ ᱟᱨᱠᱤ ᱮᱢᱟᱱ ᱛᱮᱱᱟᱜ ᱡᱮᱜᱩᱞᱟᱹ ᱥᱚᱵᱽ ᱢᱟᱱᱮ ᱵᱟᱡᱟᱨ ᱠᱚᱨᱮ ᱥᱮ ᱡᱮᱜᱩᱞᱟ‌ᱥᱚᱵᱽᱡᱤ ᱡᱤᱱᱤᱥ ᱠᱚ ᱢᱮᱛᱟᱜ ᱠᱟᱱᱟ᱾
ᱟᱞᱮ ᱵᱟᱞᱮ ᱨᱚᱦᱚᱭ ᱫᱟᱲᱮᱭᱟᱜᱼᱟ ᱥᱚᱵᱽᱡᱤ ᱢᱚᱫᱽᱫᱷᱮᱨᱮ ᱥᱮᱨᱚᱠᱚᱢ ᱵᱳᱛ ᱨᱮ ᱠᱟᱞᱞᱟ ᱞᱮ ᱨᱚᱦᱚᱭᱟ, ᱮᱸ ᱠᱟᱞᱞᱟ ᱦᱩᱭᱩᱜ ᱠᱷᱟᱱ ᱠᱟᱞᱞᱟ ᱦᱩᱭᱩᱜᱼᱟ ᱯᱳᱴᱳᱻᱞ ᱫᱚ ᱵᱟᱝ ᱦᱩᱭᱩᱜᱼᱟ ᱡᱷᱤᱸᱜᱟᱹ ᱦᱩᱭᱩᱜᱼᱟ᱾ ᱟᱨ ᱥᱚᱥᱟ ᱠᱚ ᱦᱩᱭᱩᱜᱼᱟ, ᱟᱨ ᱟᱞᱮ ᱡᱟᱹᱥᱛᱤ ᱞᱮ ᱪᱟᱥᱟ ᱛᱚᱨᱢᱩᱡᱽ᱾
ᱟᱪᱪᱷᱟ ᱟᱪᱪᱷᱟ᱾
ᱟᱫᱚ ᱱᱤᱭᱟᱹ ᱥᱚᱢᱚᱭ ᱛᱩᱨᱢᱩᱽ ᱮ ᱠᱤᱪᱷᱩ ᱥᱮᱨᱢᱟ ᱟᱹᱰᱤ ᱡᱳᱨ ᱮ ᱫᱟᱜ ᱠᱮᱫᱟ ᱟᱨ ᱛᱚᱨᱢᱩᱪ ᱨᱮᱱᱟᱜ ᱛᱮᱭᱟᱨ ᱯᱮ ᱥᱮᱨᱢᱟ ᱵᱚᱲᱚ ᱡᱳᱨ ᱯᱮ ᱥᱟᱨᱢᱟ᱾ ᱢᱤᱫᱴᱟᱝ ᱵᱟᱹᱛ ᱨᱮ ᱯᱮ ᱥᱮᱨᱢᱟ ᱦᱩᱭᱩᱜᱼᱟ ᱛᱩᱨᱢᱩᱡᱽ, ᱤᱱᱟᱹ ᱯᱚᱨᱮ ᱟᱨᱚ ᱯᱮ ᱯᱩᱱ ᱥᱮᱨᱢᱟ ᱦᱩᱲᱩ ᱵᱟᱝ ᱪᱟᱥ ᱞᱮᱱᱠᱷᱟᱱ ᱚᱱᱟ ᱵᱚᱛ ᱨᱮ ᱛᱩᱨᱢᱩᱡᱽ ᱫᱚ ᱵᱟᱝ ᱦᱩᱭᱩᱜᱼᱟ᱾
ᱚᱸᱻ
ᱟᱫᱚ ᱫᱷᱚᱨᱚᱢ ᱫᱤᱱ ᱫᱚ ᱱᱤᱛᱚᱜ ᱦᱩᱲᱩ ᱱᱤᱭᱟᱹ ᱫᱷᱟᱣ ᱛᱮᱫ ᱜᱮ ᱞᱟᱥᱴ ᱦᱳᱲᱳ ᱞᱮ ᱮᱢᱟ ᱠᱟᱞᱚᱢ ᱠᱷᱚᱢ ᱛᱚᱨᱢᱩᱡᱽ ᱞᱮ ᱮᱢᱟ᱾ ᱟᱫᱚ ᱳᱭᱮᱫᱟᱨ ᱧᱮᱞ ᱠᱟᱛᱮᱫ ᱞᱮ ᱮᱢᱟ ᱠᱟᱨᱚᱱ ᱵᱟᱨ ᱥᱮᱨᱢᱟ ᱯᱨᱚᱪᱚᱱᱰᱚ ᱫᱟᱜ
ᱟᱪᱪᱷᱟ ᱦᱟᱱᱟ ᱛᱟᱦᱚᱞᱮ ᱱᱤᱭᱟᱹ ᱵᱟᱹᱨ ᱵᱟᱹᱨᱥᱟᱹ ᱯᱟᱨᱚᱢ ᱠᱟᱛᱮ ᱠᱷᱚᱨᱟᱞᱤ ᱫᱚ ᱦᱩᱲᱩ ᱵᱟᱯᱮ ᱨᱚᱦᱚᱭ ᱵᱟᱲᱟᱭᱟ ᱜᱚᱝᱠᱮ?
ᱦᱮᱸ ᱠᱷᱚᱨᱟᱞᱤ ᱜᱮ ᱛᱚ ᱦᱩᱲᱩ ᱞᱮ ᱨᱚᱦᱚᱭᱟ ᱢᱮᱱᱠᱷᱟᱱ
ᱦᱮᱸ ᱛᱚᱠᱷᱚᱱ ᱜᱮ ᱢᱟ ᱛᱚᱠᱷᱚᱱ ᱫᱚ ᱴᱷᱤᱠ ᱴᱷᱤᱠ ᱦᱩᱭᱩᱜᱼᱟ ᱛᱚᱠᱷᱚᱱ ᱛᱚᱨᱢᱩᱡᱽ ᱦᱚᱸ ᱞᱟᱜᱟᱣ ᱫᱟᱲᱮᱜᱼᱟ, ᱦᱩᱲᱩ ᱦᱚᱸᱠᱚ ᱞᱟᱜᱟᱣ ᱫᱟᱲᱮᱭᱟᱜᱼᱟ
ᱦᱩᱭᱩᱜᱼᱟ ᱛᱩᱨᱢᱩᱡᱽ ᱢᱮᱱᱠᱷᱟᱱ ᱵᱟ ᱮ ᱢᱤᱫᱴᱟᱝ ᱠᱷᱮᱛ ᱨᱮ ᱛᱩᱨᱢᱩᱡᱽ ᱯᱮ ᱥᱮᱨᱢᱟ ᱦᱩᱭᱩᱜᱼᱟ᱾
ᱟᱪᱪᱷᱟ ᱟᱪᱪᱷᱟ᱾
ᱤᱱᱟᱹ ᱯᱚᱨᱮᱻ ᱦᱩᱲᱩ ᱨᱚᱦᱚᱭ ᱦᱩᱭᱩᱜ ᱛᱟᱵᱤᱱᱟ ᱯᱮ ᱥᱮᱨᱢᱟ ᱢᱟ ᱜᱟᱱ ᱤᱱᱟᱹ ᱯᱚᱨᱮ ᱛᱚᱨᱢᱩᱡᱽ ᱨᱚᱦᱚᱭ ᱵᱟᱝ ᱜᱟᱱᱚᱜᱼᱟ᱾ ᱛᱚᱨᱢᱩᱡᱽ ᱨᱮᱱᱟᱜ ᱨᱟᱱ ᱠᱚᱫᱚ ᱟᱰᱰᱤ ᱪᱟᱯᱟ ᱜᱮᱭᱟ᱾ ᱟᱹᱰᱤ ᱢᱟᱱᱮ ᱫᱟᱨᱩᱱ ᱩᱜᱽᱨᱚ ᱜᱮᱭᱟ ᱾
ᱟᱞᱮ ᱱᱚᱛᱮ ᱫᱚ ᱛᱩᱨᱢᱩᱡᱽ ᱫᱚ ᱵᱟᱠᱚ ᱞᱟᱜᱟᱣᱼᱟ,, ᱾ ᱟᱫᱚ ᱡᱷᱟᱲᱮ ᱮᱠᱫᱚᱢ ᱦᱩᱲᱩ ᱠᱚ ᱞᱟᱜᱟᱣᱮᱫᱟ ᱱᱮᱛᱟᱨ ᱫᱚ ᱮᱠᱫᱚᱢ ᱠᱟᱡᱟᱠ, ᱾ ᱜᱳᱴᱟ ᱪᱮᱫ ᱞᱮᱠᱟ ᱵᱟᱹᱨᱥᱟᱹ ᱪᱮᱫ ᱞᱮᱠᱟ ᱦᱩᱲᱩ ᱦᱚᱸ ᱚᱱᱠᱟ ᱜᱮᱠᱚ ᱞᱟᱜᱟᱣᱫᱟ ᱾ ᱟᱸᱦ, ᱟᱱᱟ ᱟᱨ ᱫᱟᱜ ᱢᱟ ᱦᱟᱱᱮ ᱢᱟᱨᱥᱟᱞ ᱢᱮᱱᱟᱜ ᱡᱮᱴᱟ ᱞᱟᱭᱤᱱ ᱛᱮ ᱪᱟᱞᱟᱜ ᱠᱚ ᱢᱮᱛᱟᱜ ᱾ ᱢᱟᱨᱥᱟᱞ ᱯᱷᱤᱞᱴᱟᱨ ᱥᱮᱞᱚ ᱡᱮᱴᱟ ᱠᱚ ᱢᱮᱛᱟᱜ ᱠᱟᱱᱟ ᱵᱤᱜᱷᱟᱹᱨᱮ ᱚᱱᱟ ᱪᱮᱫ ᱛᱨᱤᱥ ᱥᱚᱛᱚᱠ ᱨᱮ ᱱᱠᱟ ᱢᱤᱫ ᱵᱤᱜᱷᱟᱹ ᱱᱚᱛᱮ ᱫᱚ ᱾ ᱟᱨ ᱚᱱᱮ ᱯᱚᱱᱫᱽᱨᱚᱥᱚ ᱥᱳᱞᱳ ᱥᱚ ᱴᱟᱠᱟ ᱛᱤᱱ ᱜᱷᱟᱹᱲᱤ ᱵᱟᱝ ᱨᱟᱠᱟᱵ ᱠᱟᱱ ᱛᱟᱵᱮᱱ ᱵᱤᱞᱤ ᱦᱟᱹᱵᱤᱡ ᱦᱳᱲᱳ ᱾ ᱤᱱ ᱜᱷᱟᱹᱲᱤᱡ ᱫᱟᱜ ᱮ ᱮᱢᱟᱣᱟᱛᱟᱵᱮᱱᱟ
ᱟᱪᱪᱷᱟ -ᱟᱪᱪᱷᱟ ᱾
ᱱᱚᱜ -ᱚᱼᱱᱚᱝᱠᱟ ᱾
ᱪᱮ ᱜᱮ ᱱᱚᱣᱟ ᱥᱟ ᱱᱚᱣᱟ ᱠᱚᱨᱮ ᱦᱚᱸ ᱥᱮᱞᱳ ᱚᱱᱟ ᱥᱟᱵᱟᱨᱥᱟᱞ ᱠᱚᱫᱚ ᱜᱚᱴᱟ ᱜᱮ ᱢᱮᱱᱟᱜᱼᱟ ᱾ ᱦᱷᱟᱸ, ᱫᱚ ᱦᱩᱲᱩ ᱪᱟᱥ ᱨᱮ ᱯᱨᱚᱯᱷᱤᱴ ᱮ ᱵᱟᱝ ᱠᱷᱟᱹᱛᱤᱨ ᱛᱚᱨᱢᱩᱡᱽ ᱞᱮ ᱪᱟᱥᱟ ᱟᱫᱚ ᱛᱚᱨᱢᱩᱡᱽ ᱵᱟᱨ ᱥᱮᱨᱢᱟ ᱜᱚᱢᱠᱮ ᱱᱚᱝᱠᱟ ᱠᱮᱫ ᱞᱮᱭᱟᱭ ᱟᱨ ᱛᱩᱨᱢᱩᱡᱽ ᱫᱚᱻ ᱮᱠᱫᱚᱢ ᱜᱩᱡᱩᱜ ᱵᱟᱧᱪᱟᱜ ᱪᱟᱥ ᱥᱮ ᱾
ᱟᱪ-ᱪᱷᱟᱻ ᱾
ᱜᱚᱝᱠᱮ ᱡᱩᱫᱤ ᱢᱤᱫ ᱵᱤᱜᱷᱟᱹ ᱵᱤᱱ ᱨᱚᱦᱚᱭ ᱡᱚᱝᱟ ᱜᱚᱡ ᱦᱚᱸᱵᱤᱱ ᱫᱟᱲᱮᱭᱟᱜᱼᱟ ᱟᱨ ᱵᱟᱧᱪᱟᱣ ᱦᱚᱸᱵᱤᱱ ᱫᱟᱲᱮᱭᱟᱜᱼᱟ ᱾
ᱚᱸ-ᱚᱝ-ᱟᱸᱜ-ᱴᱷᱮᱡ ᱾
ᱦᱩᱭᱮᱱ ᱠᱷᱟᱱ ᱵᱤᱱ ᱞᱟᱸᱫᱟᱭᱟ ᱟᱨ ᱡᱩᱫᱤ ᱠᱳᱱᱳ ᱨᱚᱠᱚᱢ ᱰᱤᱥᱴᱟᱵ ᱮᱱᱟ ᱟᱵᱤᱱ ᱫᱚ ᱩᱯ ᱟ ᱚᱱᱟ ᱛᱚᱨᱢᱩᱡᱽ ᱨᱟᱱ ᱡᱚᱢ ᱠᱟᱛᱮᱫ ᱥᱮ ᱯᱟᱥᱮ ᱜᱚᱡ ᱪᱷᱟᱲᱟ ᱫᱚ ᱩᱯᱟᱹᱭ ᱵᱟᱭ ᱮᱢ ᱛᱟᱵᱤᱱᱟ ᱾
ᱦᱟᱸᱦ ᱾ ᱥᱟᱦ, ᱟᱪ-ᱪᱷᱟ ᱟᱯᱮ ᱚᱱᱛᱮ ᱵᱤᱨ ᱜᱟᱡᱟᱲ ᱠᱚᱫᱚ ᱚᱱᱟ ᱱᱟᱜ-ᱠᱷᱟ ᱫᱚ ᱵᱟᱹᱱᱩᱜᱼᱟ ᱵᱟᱝ?
ᱥᱟᱺᱜᱤᱧ ᱜᱮᱭᱟ ᱾
ᱥᱟᱺᱜᱤᱧ ᱜᱮᱭᱟ ᱵᱟᱝ, ᱟᱪᱪᱷᱟ ᱾ ᱟᱞᱮ ᱱᱚᱛᱮ ᱫᱚ ᱵᱟᱹᱱᱩᱜᱼᱟ ᱵᱤᱨ ᱜᱟᱡᱟᱲ ᱠᱚᱫᱚ ᱾ ᱮᱱᱮ ᱮᱸ ᱡᱟᱜᱮ ᱤᱭᱟᱹ ᱯᱟᱨ ᱠ ᱴᱟᱨ ᱠ ᱞᱮᱠᱟ ᱱᱚᱝᱠᱟ ᱾ ᱟᱪᱪᱷᱟ, ᱚᱱᱟ ᱠᱚᱨᱮ ᱢᱮᱞᱟ ᱦᱚᱲᱟᱜ ᱢᱮᱞᱟ ᱠᱚ ᱟᱵᱚᱣᱟᱜ ᱦᱚᱲᱟᱜ ᱢᱮᱞᱟ ᱠᱚ ᱥᱮ, ᱡᱟᱦᱟᱸ ᱞᱮᱠᱟ ᱚᱱᱟ ᱠᱚ ᱯᱳᱜᱨᱟᱢ ᱚᱱᱟ ᱠᱚᱨᱮ?
ᱦᱚᱸᱜᱼᱚᱸᱭ ᱥᱮᱴᱮᱨ ᱦᱤᱡᱩᱜ ᱠᱟᱱᱟ ᱵᱷᱟᱫᱚᱨ ᱵᱚᱸᱜᱟ ᱾ ᱮᱸᱫᱮᱹ ᱨᱜᱮ ᱵᱟᱝ, ᱮᱸᱫᱮᱹ ᱯᱟᱛᱟ ᱦᱳᱭᱳᱜᱼᱟ ᱾
ᱟᱪ-ᱪᱷᱟ ᱾ ᱱᱚᱛᱮ ᱟᱞᱮᱥᱮᱫ ᱫᱚ ᱵᱟᱝ ᱦᱳᱭᱩᱳᱜᱼᱟ ᱾ ᱡᱟᱭᱦᱳᱠ, ᱦᱟᱱᱮ ᱠᱷᱟᱹᱞᱤ ᱢᱤᱫᱴᱮᱡ ᱦᱟᱱᱮ ᱟᱸ-ᱳᱸ ᱟᱸᱡᱚᱢ ᱟᱸᱡᱚᱢ ᱠᱟᱫᱟᱞᱮ ᱦᱟᱱᱟ ᱤᱭᱟᱹ ᱾ ᱢᱟᱞᱛᱤᱭᱟᱹ ᱥᱮ ᱥᱚᱡᱽᱱᱟ ᱯᱟᱛᱟ ᱾ ᱟᱸᱡᱚᱢ ᱠᱟᱱ ᱛᱟᱦᱮᱱ ᱥᱮᱵᱮᱱ ᱵᱟᱝ? ᱚᱱᱟ ᱫᱚ ᱱᱟᱢᱠᱚᱨᱟ ᱠᱟᱱᱟ ᱾
ᱪᱷᱚ-ᱨ-ᱨ-ᱨ-ᱲ, ᱛᱟᱦᱞᱮ ᱫᱤᱥᱚᱢ ᱛᱟᱵᱤᱱ ᱫᱚ?
ᱴᱷᱚᱜ, ᱫᱤᱥᱚᱢ ᱢᱟ ᱚᱱᱟ ᱯᱩᱨᱩᱵ ᱥᱮᱫ ᱾ ᱯᱩᱨᱩᱵ ᱫᱤᱥᱚᱢ ᱾ ᱵᱩᱡᱷᱟᱹᱣ ᱠᱮᱫᱟ ᱵᱮᱱ, ᱥᱮ ᱵᱟᱝ?
ᱚᱠᱟ ᱰᱤᱥᱴᱤᱠ ᱫᱚ?
ᱯᱩᱨᱩᱵ ᱫᱤᱥᱟᱹᱢ ᱟᱯᱚᱛ ᱤᱭᱟᱹ ᱥᱟᱣᱩᱛᱷ ᱾
ᱦᱚᱭ-ᱦᱚᱭ-ᱦᱚᱭ ᱰᱤᱥᱴᱤᱠ ᱫᱚ?
ᱥᱟᱣᱩᱛ ᱫᱤᱱᱟᱡᱽ
ᱟᱪᱪᱷᱟ -ᱟᱪᱪᱷᱟ-ᱪᱷᱟ ᱾
ᱱᱚᱣᱟ ᱱᱟᱠᱷᱟ ᱵᱮᱱ ᱦᱮᱡ ᱵᱟᱲᱟᱣ ᱠᱟᱱ ᱜᱮᱭᱟ ᱥᱮ ᱵᱟᱝ?
ᱪᱟᱞᱟᱣ ᱦᱩᱭ ᱠᱟᱱᱟ ᱾
ᱟᱪᱪᱷᱟ ᱟᱪᱪᱷᱟ ᱾
ᱡᱟᱭᱜᱟ ᱠᱚᱫᱚ ᱦᱟᱸᱜ ᱵᱟᱹᱞᱤᱧ ᱞᱟᱹᱭ ᱫᱟᱲᱮ ᱟᱵᱤᱱᱟ ᱾
ᱛᱟᱦᱚᱞᱮ ᱢᱟ ᱟᱯᱮᱥᱮᱫ ᱢᱟ ᱱᱤᱛᱚᱜ ᱢᱟ ᱟᱹᱰᱤ ᱥᱚᱢᱚᱥᱥᱟ ᱦᱩᱲᱩ ᱠᱚᱨᱮᱱᱟᱜ ᱥᱮ ᱱᱚᱜ ᱚᱭ ᱨᱚᱦᱚᱭ ᱴᱚᱦᱚᱭ ᱾ ᱫᱟᱜ ᱛᱮ ᱤᱭᱳ ᱠᱟᱱᱟ ᱠᱚ
ᱦᱩᱸ ᱱᱤᱛᱚᱜ ᱫᱚ ᱥᱚᱢᱚᱥᱥᱟ ᱜᱮᱭᱟ ᱠᱤᱪᱷᱩ ᱫᱤᱱ ᱱᱚᱝᱠᱟ ᱜᱮ ᱥᱚᱢᱚᱥᱥᱟ ᱨᱮᱜᱮ ᱛᱟᱦᱮᱱᱟ ᱾ ᱛᱚ ᱟᱫᱚ ᱜᱚᱝᱠᱮ ᱵᱟᱭ ᱫᱟᱜᱟ ᱾ ᱟᱥᱟᱲ ᱵᱚᱸᱜᱟ ᱪᱟᱵᱟᱭᱮᱱᱟ ᱥᱮ ᱟᱫᱚ ᱵᱟᱭ ᱫᱟᱜᱟ ᱾
ᱵᱟᱝ ᱢᱮᱱᱚᱜ ᱠᱟᱱᱟ, ᱯᱩᱡᱟᱹ ᱞᱟᱦᱟ ᱞᱟᱦᱟ ᱦᱚᱸ ᱠᱟᱡᱟᱠ ᱜᱮ
ᱦᱮᱸ ᱫᱟᱜᱟᱭ ᱯᱩᱡᱟᱹ ᱞᱟᱦᱟᱭ ᱫᱟᱜᱟ ᱟᱨ ᱱᱤᱛᱚᱜ ᱫᱚ ᱜᱚᱝᱠᱮ ᱥᱨᱟᱵᱚᱱ ᱵᱚᱸᱜᱟ ᱨᱮᱫᱚ ᱚᱱᱠᱟ ᱫᱚ ᱵᱟᱭ ᱫᱟᱜ ᱜᱮᱭᱟ ᱾
ᱚᱱᱟ ᱠᱟᱛᱷᱟ ᱟᱨ ᱵᱟᱠᱚ ᱞᱟᱹᱭᱟ ᱠᱟᱛᱷᱟ ᱨᱮᱜᱮ ᱛᱟᱦᱮᱱᱟ ᱥᱮ ᱚᱠᱚᱭ ᱞᱟᱦᱟᱛᱮ ᱞᱟᱸᱫᱟᱭᱟ ᱩᱱᱤ ᱫᱚ ᱯᱚᱨᱮᱛᱮ ᱨᱟᱜᱟᱭ ᱟᱨ ᱚᱠᱚᱭ ᱯᱟᱹᱭᱞᱟᱹ ᱨᱟᱜᱟᱭ ᱠᱚᱥᱴᱚᱭᱟ ᱩᱱᱤ ᱯᱚᱨᱮ ᱛᱮᱜᱮ ᱞᱟᱸᱫᱟᱭᱟ ᱾ ᱤᱱᱠᱟᱹ ᱜᱮ ᱫᱟᱜ ᱦᱚᱸ ᱱᱤᱛᱚᱜ ᱮ ᱫᱟᱜ ᱠᱮᱫᱟ ᱛᱚ ᱟᱹᱰᱤ ᱡᱳᱨ ᱪᱚᱞᱚ ᱢᱮᱱᱠᱷᱟᱱ ᱡᱚᱠᱷᱚᱱ ᱥᱚᱢᱚᱭ ᱥᱮᱴᱮᱨᱚᱜᱼᱟ, ᱛᱚᱠᱷᱚᱱ ᱫᱚ ᱵᱟᱵᱤᱱ ᱧᱟᱢᱟ ᱾
ᱚᱱᱠᱟᱜᱮ ᱢᱤᱫ ᱥᱮᱨᱢᱟ ᱚᱱ ᱫᱟᱜ ᱵᱟᱹᱱᱩᱜᱼᱟ, ᱫᱟᱜ ᱵᱟᱹᱱᱩᱜᱼᱟ ᱤᱱᱠᱟ ᱛᱮᱜᱮ ᱦᱲᱩ ᱠᱚᱞᱮ ᱨᱚᱦᱚᱭ ᱠᱮᱫᱟ ᱾ ᱛᱟᱨᱯᱚᱨᱮ ᱨᱚᱦᱚᱭ ᱠᱮᱫᱟᱞᱮ ᱥᱤᱭᱚᱜ ᱮᱱᱟ ᱱᱟᱥᱮ ᱱᱟᱥᱮ ᱛᱟᱭᱱᱚᱢ ᱛᱮ ᱮᱢᱚᱱᱮ ᱫᱟᱜ ᱠᱮᱫᱟ ᱮᱠᱫᱚᱢ ᱫᱟᱜ ᱰᱩᱵᱩᱼᱰᱩᱵᱩ ᱾ ᱪᱮᱠᱟᱹ ᱟᱵᱮᱱ ᱟᱫᱚ ᱾
ᱰᱩᱵᱩᱼᱰᱩᱵᱩ ᱢᱟᱱᱮ ᱢᱟᱱᱮ ᱠᱤᱪᱷᱩ ᱠᱤᱪᱷᱩ ᱥᱮᱨᱢᱟ ᱟᱞᱮ ᱢᱟ ᱱᱤᱛᱚᱜ ᱟᱹᱰᱤᱜᱟᱱ ᱟᱠᱟᱞ ᱦᱚᱲ ᱛᱟᱯᱟᱢ ᱟᱛᱮ ᱫᱟᱜ ᱞᱮ ᱯᱟᱡᱟᱣᱟ ᱠᱮᱱᱮᱞ ᱴᱮᱱᱮᱞ ᱠᱷᱚᱱ ᱟᱨ ᱡᱚᱠᱷᱚᱱ ᱦᱩᱲᱩ ᱵᱤᱞᱤᱜ ᱛᱟᱹᱵᱤᱱᱟ ᱤᱨ ᱵᱟᱹᱵᱤᱱ ᱫᱟᱲᱮᱭᱟᱜᱼᱟ, ᱫᱟᱜ ᱨᱮ ᱜᱚᱡᱟ ᱪᱟᱵᱟᱜᱼᱟ ᱾
ᱟᱹᱰᱤ ᱥᱚᱢᱚᱥᱛᱟ ᱱᱚᱛᱮ ᱫᱚ ᱵᱟᱝ ᱦᱩᱭ ᱟᱠᱟᱱᱟ ᱚᱱᱠᱟ ᱫᱚ ᱡᱟᱭ ᱵᱟ ᱦᱳᱠ ᱾